ᱞᱟᱹᱭ ᱫᱤᱧ ᱟᱡᱚᱢ
ᱦᱳᱭ ᱟᱸᱡᱚᱢᱮᱫ ᱜᱮᱭᱟᱞᱤᱧ ᱟᱵᱮᱱ ᱵᱮᱱ ᱟᱸᱡᱚᱢ ᱧᱟᱢ ᱮᱫᱟ!
ᱦᱮᱸ ᱞᱤᱧ ᱟᱸᱡᱚᱢᱮᱫ ᱜᱮᱭᱟ᱾
ᱦᱳᱭ ᱦᱳᱭ᱾
ᱚ ᱫᱤᱭᱮ ᱟᱹᱞᱤᱧᱟᱜ ᱴᱷᱤᱠ ᱜᱮᱵᱤᱱ ᱟᱸᱡᱚᱢ ᱮᱫᱟ?
ᱦᱳᱭ ᱟᱸᱡᱚᱢᱮᱫ ᱜᱮᱭᱟ ᱞᱤᱧ᱾
ᱢᱟᱱᱮ ᱢᱚᱡᱽ ᱧᱚᱜ ᱜᱮᱵᱤᱱ ᱟᱸᱡᱚᱢ ᱮᱫᱟ ᱟᱹᱞᱤᱧᱟᱜ ᱟᱥᱯᱟᱥ ᱨᱮᱱᱟᱜ ᱵᱮᱠᱜᱨᱟᱣᱩᱱᱰ ᱠᱚ?
ᱦᱳᱭ ᱦᱳᱭᱚᱡᱽ ᱜᱮᱞᱤᱧ ᱟᱡᱚᱢᱫᱟ ᱟᱵᱮᱱ ᱢᱚᱡᱽ ᱛᱮᱵᱮᱱ ᱟᱸᱡᱚᱢ ᱧᱟᱢ ᱫᱟ?
ᱚ ᱦᱮᱸ ᱟᱹᱞᱤᱧ ᱦᱚᱞᱤᱧ ᱟᱸᱡᱚᱢᱮᱫ ᱛᱟᱵᱮᱱ ᱜᱮᱭᱟ ᱢᱚᱸᱡᱽ ᱜᱮ ᱟᱨᱠᱤ᱾
ᱦᱳᱭ ᱦᱳᱭ᱾
ᱟᱯᱮ ᱥᱮᱫ ᱫᱚ ᱪᱮᱫ ᱞᱮᱠᱟ ᱛᱟᱦᱚᱞᱮ?
ᱱᱚᱜᱼᱭ ᱠᱟᱹᱢᱤ ᱚᱲᱟᱜ ᱠᱚᱨᱮ ᱜᱮ ᱢᱟᱱᱮ ᱪᱟᱥ ᱠᱚᱫᱚ ᱮᱛᱚᱦᱚᱵᱚᱜ ᱠᱟᱱᱟ ᱥᱮ ᱟᱫᱚ ᱚᱱᱟᱜᱮ ᱠᱷᱮᱛ ᱵᱟᱹᱫᱽ ᱠᱚᱨᱮ ᱠᱟᱹᱢᱤ ᱦᱩᱭᱩᱜ ᱠᱟᱱᱟ᱾ ᱟᱯᱮ ᱚᱱᱛᱮ ᱫᱚ ᱮᱛᱚᱦᱚᱜ ᱱᱟ ᱥᱮ ᱵᱟᱝ ᱛᱟᱦᱚᱞᱮ?
ᱮᱨᱤ ᱮᱛᱚᱦᱚᱵᱣᱟ ᱟᱠᱮᱥᱮ ᱦᱚᱸ ᱠᱟᱹᱢᱤ ᱠᱟᱹᱢᱤ ᱠᱟᱹᱥᱱᱤ ᱠᱚᱫᱚ ᱦᱮᱸ ᱫᱟᱜ ᱠᱚ ᱥᱮᱨᱢᱟ ᱫᱟᱜ ᱠᱚ ᱮ ᱟᱨᱟᱢᱵᱚ ᱟᱠᱟᱫ ᱞᱮᱼᱟᱭ ᱛᱚ᱾ ᱛᱚᱞᱟ ᱠᱚ ᱵᱟᱝ ᱦᱟᱨᱟ ᱞᱮᱱᱠᱷᱟᱱ ᱪᱤᱠᱟᱹ ᱛᱮᱫᱚᱢ ᱨᱚᱦᱚᱭᱟ᱾
ᱦᱳᱭ ᱦᱳᱭ᱾ ᱚᱱᱮ ᱫᱟᱜ ᱠᱟᱛᱮᱫ ᱦᱚᱸ ᱵᱟᱝ ᱤᱭᱟᱹ ᱵᱟᱝᱵᱚᱱ ᱨᱚᱦᱚᱭ ᱫᱟᱲᱮᱭᱟᱜᱼᱟ ᱛᱚ ᱛᱚᱞᱟ ᱠᱚ ᱚᱱᱠᱟ ᱡᱟᱹᱥᱛᱤ ᱫᱷᱟᱨᱟ ᱠᱟᱴᱤᱡ ᱵᱟᱝ ᱦᱟᱨᱟ ᱞᱮᱱᱠᱷᱟᱱ᱾
ᱦᱮᱸ ᱦᱮᱸᱦᱮᱸ᱾
ᱦᱳᱭ ᱦᱳᱭ ᱛᱟᱦᱚᱞᱮ ᱟᱯᱮ ᱚᱸᱰᱮ ᱫᱚ ᱢᱤᱫ ᱫᱷᱟᱣ ᱜᱮᱯᱮ ᱨᱚᱦᱚᱭ ᱛᱟᱦᱮᱱᱟ?
ᱵᱟ ᱟᱞᱮ ᱫᱚ ᱵᱟᱨ ᱫᱷᱟᱣ ᱞᱮ ᱨᱚᱦᱚᱭᱟ ᱢᱤᱫᱴᱟᱝ ᱵᱚᱨᱥᱟ ᱨᱮ ᱢᱤᱫᱴᱟᱝ ᱫᱚ ᱦᱩᱭᱩᱜ ᱠᱟᱱᱟ ᱫᱷᱚᱨᱚᱱ ᱨᱮ᱾
ᱦᱳᱭ ᱦᱳᱭ᱾
ᱟᱯᱮ ᱫᱚ?
ᱟᱞᱮ ᱫᱚ ᱢᱤᱫ ᱫᱷᱟᱣ ᱜᱮ ᱦᱩᱭᱩᱜ ᱛᱟᱦᱮᱱᱟ ᱱᱤᱭᱟᱹ ᱵᱚᱨᱥᱟ ᱨᱮᱜᱮ ᱥᱮᱨᱢᱟ ᱡᱟᱹᱲᱤ ᱛᱮᱜᱮ ᱠᱚᱭᱚᱜ ᱠᱟᱜ ᱞᱮ ᱚᱱᱟᱜᱮ ᱛᱤᱥ ᱡᱟᱹᱥᱛᱤ ᱧᱚᱜ ᱫᱟᱜ ᱡᱟᱹᱲᱤᱭᱤᱭᱟ ᱮᱛᱚᱦᱚᱵ ᱦᱩᱭᱩᱜ-ᱟ ᱞᱚᱜᱚᱱ ᱧᱚᱜ᱾
ᱚᱻ
ᱟᱯᱮ ᱫᱚ ᱛᱟᱦᱞᱮ ᱪᱮᱫ ᱠᱚᱛᱮᱯᱮ ᱨᱚᱦᱚᱭ ᱜᱮᱭᱟ ᱢᱤᱞᱤ ᱠᱚ ᱥᱟᱢᱵᱟᱥᱳᱞ ᱠᱚ ᱢᱮᱱᱟᱜᱼᱟ?
ᱟᱞᱮ ᱥᱮᱫ ᱫᱚ ᱦᱩᱭᱩᱜ ᱠᱟᱱᱟ ᱡᱚᱠᱷᱚᱱ ᱢᱟᱱᱮ ᱫᱷᱚᱨᱚᱱ ᱨᱮᱫᱚ ᱚᱱᱟ ᱛᱮᱜᱮᱞᱮ ᱟᱞᱮ ᱫᱚᱞᱮ ᱨᱚᱦᱚᱭᱟ ᱟᱨᱠᱤ᱾
ᱦᱳᱭ ᱦᱳᱭ᱾
ᱦᱮᱸ ᱥᱮ᱾
ᱦᱳᱭ᱾ ᱟᱨ ᱱᱤᱭᱟᱹ ᱵᱚᱨᱥᱟ ᱨᱮᱫᱚ ᱛᱟᱞᱦᱮ ᱤᱭᱟᱹ ᱥᱮᱨᱢᱟ ᱡᱟᱹᱲᱤ ᱟᱥ ᱛᱮᱜᱮ?
ᱥᱮᱨᱢᱟ ᱫᱟᱜ ᱫᱟᱜ᱾ ᱛᱮᱜᱮ ᱟᱨ ᱡᱩᱫᱤ ᱧᱮᱞ ᱫᱟᱲᱮᱥ ᱠᱟᱹᱴᱤᱡ ᱵᱚᱨᱥᱟ ᱛᱟᱭᱱᱚᱢ ᱜᱚᱫᱚᱜ ᱠᱟᱱᱟᱭ ᱮᱠᱷᱮᱱ ᱮᱱᱠᱷᱟᱱ ᱫᱚ ᱚᱱᱟ ᱚᱱᱟ ᱛᱮᱞᱮ ᱞᱟᱦᱟ ᱦᱟᱛᱟᱲ ᱠᱟᱜᱼᱟ᱾
ᱦᱳᱭ ᱦᱳᱭ᱾ ᱦᱳᱭ᱾
ᱫᱤᱭᱮ ᱛᱟᱦᱚᱞᱮ ᱢᱟᱱᱮ ᱨᱚᱦᱚᱭ ᱠᱚᱫᱚ ᱛᱟᱦᱚᱞᱮ ᱟᱹᱞᱤ ᱯᱮ ᱮᱛᱚᱦᱚᱵᱟ ᱥᱮ?
ᱵᱟᱝ ᱵᱟ ᱟᱹᱨᱤᱞᱮ ᱮᱛᱚᱦᱚᱵᱟ᱾
ᱟᱨ ᱚᱱᱛᱮ ᱪᱮᱫ ᱠᱚᱯᱮ ᱪᱟᱥ ᱠᱮᱭᱟ ᱥᱚᱵᱽᱡᱤ ᱠᱚ?
ᱦᱮᱸ ᱥᱚᱵᱽᱡᱤ ᱠᱚᱞᱮ ᱪᱟᱥ ᱜᱮᱭᱟ ᱠᱚᱸᱰᱷᱟ ᱠᱚ, ᱵᱷᱤᱱᱰᱤ ᱠᱚ, ᱰᱷᱮᱸᱲᱚᱥ ᱠᱚ, ᱟᱹᱞᱩ ᱠᱚ᱾ ᱟᱨ ᱟᱲᱟᱜ ᱥᱟᱠᱟᱢ ᱢᱟ ᱢᱮᱱᱟᱜ ᱜᱮᱭᱟ᱾
ᱦᱳᱭ ᱦᱳᱭ᱾ ᱦᱳᱭ ᱟᱨ ᱟᱞᱩ ᱠᱚᱦᱚᱸ ᱢᱮᱱ ᱫᱟᱠᱚ ᱡᱟᱦᱟᱸᱭ ᱠᱚ ᱪᱟᱥ ᱞᱮᱜ ᱜᱮᱭᱟ ᱱᱤᱭᱟᱹ ᱵᱟᱨ ᱢᱟ ᱫᱚᱢᱮ ᱠᱚ ᱴᱷᱚᱠᱟᱣᱮᱱ ᱜᱮᱭᱟ ᱥᱮ᱾
ᱦᱮᱸ ᱦᱮᱸ᱾
ᱦᱳᱭ ᱚᱱᱠᱟ ᱞᱮᱠᱟ ᱫᱟᱢ ᱢᱟ ᱵᱟᱝ ᱨᱟᱠᱟᱵ ᱞᱮᱱᱟ᱾
ᱵᱟᱝ ᱵᱟᱝ᱾ ᱟᱫᱚᱢ ᱪᱤᱠᱟᱹᱭᱟ ᱦᱮ ᱥᱮ ᱵᱟᱝ? ᱚᱱᱟ ᱠᱚ ᱡᱤᱱᱤᱥ ᱜᱮ ᱱᱚᱝᱠᱟᱱᱟᱜ ᱟᱨᱠᱤ ᱢᱤᱫ ᱫᱷᱟ ᱨᱟᱠᱟᱵ-ᱟ, ᱢᱤᱫ ᱫᱷᱟ ᱠᱟᱫᱚ ᱠᱚᱢᱚᱜᱼᱟ ᱦᱮᱸ ᱥᱮ᱾
ᱦᱳᱭ ᱦᱳᱭ ᱚᱱᱟ ᱜᱮ ᱟᱨᱚ ᱪᱟ ᱠᱤ ᱦᱚᱲ ᱢᱟ ᱚᱝᱠᱟ ᱢᱟᱱᱮ ᱴᱷᱚᱠᱟ ᱢᱟᱵᱚᱱ ᱴᱷᱚᱠᱟᱜ ᱜᱮᱭᱟ ᱚᱠᱟ ᱥᱩᱢᱟᱹᱭ ᱫᱚ ᱫᱟᱢ ᱵᱚᱱ ᱧᱟᱢᱟ, ᱚᱠᱟ ᱥᱩᱢᱚᱭ ᱫᱚ ᱵᱟᱵᱚᱱ ᱧᱟᱢᱟ᱾
ᱵᱟᱝᱟ᱾
ᱛᱚ ᱚᱱᱟ ᱠᱚ ᱩᱭᱦᱟᱹᱨ ᱠᱟᱛᱮᱜ ᱜᱮ ᱟᱨᱠᱤ ᱪᱟᱥ ᱦᱩᱭᱩᱜ ᱛᱟᱦᱮᱱᱟ ᱯᱟᱪᱮᱫ ᱫᱟᱢ ᱯᱟᱞᱮᱜ᱾
ᱦᱳᱭ᱾ ᱟᱯᱮ ᱚᱱᱛᱮ ᱫᱚ ᱛᱟᱦᱚᱞᱮ ᱚᱱᱟ ᱥᱚᱵᱽᱡᱤ ᱠᱚᱦᱚᱸ ᱯᱮ ᱪᱟᱥ ᱜᱮᱭᱟ ᱥᱮ?
ᱦᱳᱭ ᱦᱳᱭ ᱟᱞᱮ ᱚᱱᱛᱮ ᱦᱚᱸᱞᱮ ᱪᱟᱥ ᱜᱮᱭᱟ ᱟᱫᱚ ᱥᱚᱵᱽᱡᱤ ᱫᱤᱭᱮ ᱪᱟᱥ ᱞᱟᱹᱜᱤᱫ ᱫᱚ ᱟᱞᱮ ᱚᱱᱠᱟ ᱢᱤᱫ ᱪᱷᱚᱴ ᱠᱚ ᱢᱮᱱᱟᱜ ᱜᱮᱭᱟ ᱟᱫᱚ ᱚᱸᱰᱮ ᱫᱚ ᱥᱩᱫᱷᱩ ᱥᱚᱵᱽᱡᱤ ᱜᱮ ᱦᱩᱭᱩᱜ ᱛᱟᱦᱮᱸᱱᱟ᱾
ᱚᱝ ᱚ᱾
ᱢᱟᱱᱮ ᱮᱴᱟᱜ ᱚᱱᱮ ᱦᱩᱲᱩ ᱠᱚᱫᱚ ᱵᱟᱝ ᱦᱩᱭᱩᱜ ᱛᱟᱦᱮᱱᱟ ᱚᱱᱟ ᱛᱮ ᱟᱫᱚ ᱢᱚᱡᱽ ᱫᱷᱟᱨᱟ ᱜᱮ ᱥᱚᱵᱽᱡᱤ ᱠᱚᱫᱚᱞᱮ ᱪᱟᱥ ᱛᱟᱦᱮᱱᱟ᱾
ᱟᱨ ᱛᱟᱦᱚᱞᱮ ᱟᱯᱮ ᱥᱮᱫ ᱫᱚ ᱵᱤᱨ ᱫᱟᱨᱮ ᱠᱚᱫᱚ ᱢᱮᱱᱟᱜ-ᱟ ᱥᱮ ᱵᱟᱝ ᱵᱤᱨ ᱵᱩᱨᱩ?
ᱵᱟᱝ ᱵᱟᱝ ᱟᱞᱮ ᱥᱮᱫ ᱫᱚ ᱵᱤᱨ ᱵᱩᱨᱩ ᱫᱚ ᱵᱟᱹᱱᱩᱜ-ᱟ᱾ ᱞᱟᱹᱭ ᱜᱟᱱᱚᱜ-ᱟ ᱚᱱᱮ ᱥᱚᱢᱚᱛᱚᱞ ᱡᱟᱭᱜᱟ ᱡᱟᱦᱟᱸ ᱵᱚᱱ ᱢᱮᱱᱮᱜ ᱚᱱᱠᱟ ᱞᱮᱠᱟ ᱫᱚ ᱵᱟᱹᱱᱩᱜᱼᱟ ᱵᱤᱨ ᱵᱩᱨᱩ ᱠᱚᱫᱚ᱾ ᱟᱯᱮ ᱚᱱᱛᱮ ᱫᱚ?
ᱟᱞᱮ ᱱᱟᱛᱮ ᱦᱚᱸ ᱥᱚᱢᱚᱛᱚᱞ ᱡᱟᱭᱜᱟ ᱠᱟᱱ ᱜᱮᱭᱟ᱾ ᱠᱤᱱᱛᱩ ᱟᱞᱮ ᱫᱚ ᱵᱩᱨᱩ ᱫᱚ ᱵᱟᱹᱱᱩᱜ-ᱟ ᱢᱮᱱᱠᱷᱟᱱ ᱵᱤᱨ ᱫᱚ ᱢᱮᱱᱟᱜ-ᱟ ᱟᱞᱮ ᱥᱩᱨ ᱥᱩᱯ ᱩᱨ ᱠᱚᱨᱮᱜ ᱦᱚᱸ, ᱦᱮᱸ ᱥᱮ ᱢᱟᱱᱮ ᱛᱟᱣ ᱛᱤᱱᱟᱹᱜ ᱡᱷᱟᱹᱞ ᱨᱮᱱ ᱵᱤᱨ ᱠᱚᱫᱚ ᱢᱮᱱᱟᱜ ᱛᱟᱯᱮᱭᱟ ᱟᱨᱠᱤ?
ᱵᱤᱨ ᱠᱚᱫᱚ ᱡᱷᱟᱹᱞ ᱨᱮ ᱢᱮᱱᱟᱜ-ᱟ ᱳᱭ ᱪᱟᱨ ᱠᱤᱞᱳᱢᱤᱴᱟᱨ ᱯᱟᱸᱪ ᱠᱤᱞᱳᱢᱤᱴᱟᱨ ᱥᱟᱦᱟ ᱧᱚᱜ ᱨᱮ᱾ ᱦᱳᱭ ᱦᱳᱭ ᱢᱟᱱᱮ ᱰᱷᱮᱨ ᱜᱮ ᱥᱟᱦᱟ ᱜᱮᱭᱟ ᱟᱨ ᱵᱤᱨ ᱦᱚᱸ ᱢᱟᱱᱮ ᱦᱩᱲᱤᱧ ᱧᱚᱜ ᱜᱮ ᱛᱟᱞᱮᱭᱟ ᱢᱟᱱᱮ ᱡᱟᱹᱥᱛᱤ ᱢᱟᱨᱟᱝ ᱫᱚ ᱵᱟᱝ ᱠᱟᱱᱟ᱾
ᱚ ᱚᱸ᱾ ᱛᱟᱦᱚᱞᱮ ᱵᱤᱥᱤ ᱡᱷᱟᱹᱞ ᱧᱚᱜ ᱨᱮᱫᱚ ᱵᱟᱹᱱᱩᱜ ᱛᱟᱯᱮᱭᱟ ᱥᱮ ᱪᱮᱫ ᱵᱮᱥᱤ ᱥᱟᱺᱜᱤᱧ ᱨᱮᱫ ᱫᱚ ᱵᱟᱝ ᱦᱮᱸᱥᱮ᱾
ᱠᱷᱩᱵ ᱟᱱᱮ ᱟᱫᱚ ᱪᱟᱨ ᱯᱟᱸᱪ ᱠᱤᱞᱳᱢᱤᱴᱟᱨ ᱥᱟᱦᱟ ᱨᱮ ᱢᱮᱱᱟᱜ ᱜᱮ ᱟᱫᱚ ᱦᱩᱰᱤᱧ ᱫᱷᱟᱨᱟ ᱢᱮᱱᱟᱜ-ᱟ ᱚᱱᱟᱜᱮ ᱡᱟᱦᱟᱱᱟᱜ ᱡᱮᱢᱚᱱ ᱯᱟᱛᱲᱟ ᱠᱚ ᱯᱤᱴᱷᱟᱹ ᱥᱚᱢᱚᱭ ᱫᱚ ᱚᱱᱟ ᱵᱤᱨ ᱜᱮᱞᱮ ᱪᱟᱞᱟᱜ-ᱟ᱾ᱚᱱᱟ ᱦᱚᱸ ᱵᱟᱝ ᱧᱟᱢᱚᱜ ᱜᱮᱭᱟ ᱥᱟᱠᱟᱢ ᱦᱚᱜ ᱦᱳᱭ ᱢᱟᱱᱮ ᱱᱟᱥᱮ ᱦᱩᱰᱤᱧ ᱵᱤᱨ ᱟᱨ ᱥᱟᱱᱟᱢ ᱦᱚᱲ ᱚᱸᱰᱮ ᱜᱮᱞᱮ ᱪᱟᱞᱟᱜ-ᱟ᱾
ᱚ ᱚ᱾
ᱦᱳᱭ, ᱦᱳᱭ᱾
ᱫᱤᱭᱮ ᱚᱞᱚᱜ ᱯᱟᱲᱦᱟᱣ ᱛᱟᱦᱞᱮ ᱡᱩᱫᱤ ᱚᱞᱚᱜ ᱯᱟᱲᱦᱟᱣ ᱵᱟᱨᱮ ᱛᱮ ᱱᱟᱥᱮ ᱱᱟᱜ ᱢᱟᱱᱮ ᱠᱩᱠᱞᱤ, ᱠᱩᱠᱞᱤ ᱢᱮᱱᱟᱜ ᱟᱱ ᱛᱤᱧᱟᱹ᱾
ᱦᱮᱸ ᱢᱟ ᱞᱟᱹᱭ ᱢᱮ᱾
ᱟᱯᱮ ᱚᱱᱛᱮ ᱫᱚ ᱛᱤᱱᱟᱹᱜ ᱢᱟᱱᱮ ᱞᱟᱯᱷᱟᱝ ᱥᱮᱫ ᱯᱮ ᱞᱟᱦᱟ ᱟᱠᱟᱱᱟ ᱢᱟᱱᱮ ᱟᱵᱚ ᱟᱛᱩ ᱴᱚᱞᱟ ᱠᱷᱚᱱᱟᱜ ᱫᱚ?
ᱟᱞᱮ ᱟᱹᱛᱳ ᱠᱚᱨᱮᱱᱟᱜ ᱥᱮ ᱟᱯ
ᱟᱛᱩ ᱠᱚᱨᱮᱱᱟᱜ, ᱟᱛᱩ ᱠᱚᱨᱮᱱᱟᱜ ᱢᱟᱱᱮ ᱥᱟᱱᱟᱢ ᱠᱚᱜᱮ ᱟᱵᱚ ᱟᱛᱩ ᱠᱚᱨᱮᱱᱟᱜ ᱢᱟᱱᱮ ᱮᱠᱟᱭ ᱮᱠᱟᱭ ᱠᱟ ᱠᱟᱛᱷᱟ ᱫᱚ ᱵᱟᱹᱧ ᱢᱮᱱ ᱦᱚᱪᱚᱭ ᱫᱟ᱾
ᱦᱮᱸ ᱚᱞᱚᱜ ᱯᱟᱲᱦᱟᱣ ᱤᱫᱤ ᱠᱟᱛᱮᱜ ᱢᱟ ᱟᱛᱳ ᱠᱚᱨᱮᱫ ᱫᱚᱠᱚ ᱫᱚᱢᱮ ᱧᱚᱜ ᱠᱚᱫᱚ ᱵᱟᱝ ᱠᱚ ᱪᱟᱞᱟᱣ ᱠᱟᱱᱟ ᱦᱮᱸ ᱥᱮ ᱢᱟᱭᱱᱚᱨ ᱠᱷᱚᱱ ᱛᱟᱨ ᱞᱟᱛᱟᱨ ᱧᱚᱜ ᱠᱷᱚᱱ ᱜᱮᱠᱚ ᱢᱟᱭᱱᱚᱨ ᱫᱷᱟᱹᱨᱤᱡ ᱦᱚᱸ ᱵᱟᱝ ᱟᱨᱠᱤ ᱢᱮᱴᱨᱤᱠ ᱫᱷᱟᱹᱨᱤᱡ ᱠᱚ ᱪᱟᱞᱟᱣ ᱵᱟᱲᱟ ᱟᱠᱟᱱᱟ ᱦᱮᱸᱥᱮ᱾
ᱦᱳᱭ᱾
ᱟᱫᱚ ᱟ ᱟᱹᱛᱳ ᱠᱚᱨᱮᱫ ᱪᱮᱫᱟᱜ ᱡᱮ ᱚᱱᱟ ᱵᱟᱠᱚ ᱪᱟᱞᱟᱜ ᱠᱟᱱᱟ ᱩᱱᱟᱹᱜ ᱫᱷᱟᱨᱤᱡ ᱚᱱᱟ ᱜᱮ ᱵᱟᱝ ᱵᱟᱰᱟᱭ ᱛᱤᱭᱳᱜ ᱧᱟᱢᱚᱜ ᱠᱟᱱᱟ ᱜᱚᱲ ᱜᱤᱫᱽᱨᱟᱹ ᱜᱮ᱾
ᱦᱳᱭ, ᱦᱳᱭ ᱚᱱᱟ ᱜᱮ ᱱᱮᱛᱟᱨ ᱫᱚ ᱧᱮᱞ ᱧᱟᱢᱚᱜ ᱠᱟᱱᱟ᱾ᱥᱮ ᱚᱱᱠᱟᱞ ᱞᱮᱠᱟ ᱢᱟᱱᱮ ᱜᱤᱫᱽᱨᱟᱹ ᱠᱚᱦᱚᱸ ᱵᱟᱝᱵᱠᱚ ᱚᱞᱚᱜ ᱯᱟᱲᱦᱟᱣ ᱚᱜ ᱠᱟᱱ ᱜᱮ ᱠᱷᱟᱹᱞᱤ ᱚᱱᱟ ᱢᱟᱫᱽᱫᱷᱚᱢᱤᱠ ᱠᱚ ᱮᱢ ᱫᱟ᱾
ᱟᱫᱚ ᱟ ᱟᱹᱛᱳ ᱠᱚᱨᱮ ᱢᱤᱫᱴᱟᱝ ᱛᱷᱮᱠᱮ ᱵᱟᱨᱭᱟ ᱜᱟᱱ ᱠᱚ ᱞᱟᱯᱷᱟᱝ ᱥᱮᱫ ᱫᱚᱠᱚ ᱪᱟᱞᱟᱜ ᱠᱟᱱᱟ᱾
ᱦᱳᱭ, ᱦᱳᱭ ᱚᱱᱟ ᱜᱮ ᱟᱫᱚ ᱡᱟᱹᱥᱛᱤ ᱠᱟᱭᱛᱮ ᱫᱤᱥᱟᱹᱜ ᱠᱟᱱᱟ ᱠᱩᱲᱤ ᱜᱤᱫᱽᱨᱟᱹ ᱠᱚᱢᱟ ᱠᱚ ᱜᱟᱛᱮ ᱞᱟᱯᱷᱟᱝ ᱥᱮᱫ ᱠᱚ ᱚᱞᱚᱜ ᱯᱟᱲᱦᱟᱣ ᱛᱮᱠᱚ ᱞᱟᱦᱟᱜ ᱠᱟᱱ ᱜᱮᱭᱟ᱾ ᱟᱨ ᱱᱟᱥᱮ ᱠᱚᱲᱟ ᱜᱤᱫᱽᱨᱟᱹ ᱠᱚ ᱡᱟᱦᱟ ᱧᱮᱞᱚᱜ ᱠᱟᱱᱟ ᱠᱚ ᱩᱱᱠᱩ ᱛᱟᱭᱚᱢ ᱧᱚᱜᱚᱜ ᱠᱟᱱᱟ᱾
ᱦᱮᱸ, ᱦᱮᱸ ᱩᱱᱠᱩ ᱜᱮ᱾ ᱚᱱᱟ ᱜᱮ ᱱᱤᱛᱳᱜ ᱫᱚᱠᱚ ᱞᱟᱦᱟ ᱠᱟᱱᱟ ᱟᱵᱚᱱᱨᱮᱱ ᱢᱟᱹᱭ ᱵᱟᱹᱵᱩ ᱛᱟ ᱢᱟᱹᱭ ᱛᱟᱠᱚ ᱜᱮ ᱟᱨᱠᱤ ᱵᱟᱹᱵᱩ ᱛᱟᱠᱚ ᱫᱚᱠᱚ ᱛᱟᱭᱱᱚᱢ ᱥᱮᱫ ᱠᱚ ᱦᱤᱡᱩᱜ ᱠᱟᱱᱟ᱾
ᱦᱮᱸ ᱥᱮ ᱵᱟᱝ ᱦᱮᱸ᱾
ᱦᱳᱭ ᱟᱫᱚ ᱚᱠᱚᱭ ᱫᱚ ᱜᱷᱟᱨᱚᱸᱧᱡᱽ ᱨᱮᱱᱟᱜ ᱩᱭᱦᱟᱹᱨ ᱵᱷᱟᱵᱱᱟ ᱛᱮ ᱵᱟᱦᱮᱨ ᱠᱟᱹᱢᱤ ᱠᱚ ᱪᱟᱞᱟᱜ ᱠᱟᱱᱟ᱾ᱚᱠᱚᱭ ᱫᱚ ᱱᱤᱡᱮᱨ ᱥᱚᱠ ᱛᱮᱠᱚ ᱪᱟᱞᱟᱜ ᱠᱟᱱᱟ᱾ ᱟᱨ ᱚᱠᱚᱭ ᱫᱚ ᱤᱪᱷᱟᱹ ᱠᱚ ᱨᱮᱠᱚ ᱵᱟᱹᱜᱤ
ᱟᱫᱚ ᱮᱴᱠᱮᱴᱚᱸᱬᱮ ᱢᱟ ᱛᱟᱦᱮᱱ ᱜᱮᱭᱟ ᱮᱴᱠᱮᱴᱚᱸᱬᱮ ᱠᱟᱛᱮᱜ ᱨᱮᱦᱚᱸ ᱥᱤᱠᱷᱱᱟᱹᱛ ᱫᱚ ᱫᱚᱨᱠᱟᱨ ᱜᱮ ᱥᱮ᱾
ᱫᱚᱨᱠᱟᱨ ᱢᱟ ᱫᱚᱨᱠᱟᱨ ᱜᱮ ᱟᱨ ᱱᱚᱣᱟ ᱢᱟ ᱢᱤᱫ ᱩᱢᱮᱨ ᱨᱮᱜᱮ ᱥᱮᱮᱤᱭᱟᱹ ᱥᱮᱲᱟ ᱵᱚᱱ ᱧᱟᱢᱟ ᱚᱞᱚᱜ ᱯᱟᱲᱦᱟᱜ ᱨᱮᱢᱟ᱾ ᱫᱩᱲᱩᱵ ᱵᱚᱱ ᱧᱟᱢᱟ ᱵᱟᱵᱚᱱ ᱫᱟᱲᱮᱜ-ᱟ ᱯᱚᱨᱮ ᱢᱟ ᱩᱢᱮᱨ ᱢᱤᱫ ᱫᱷᱟᱣ ᱯᱟᱨᱚᱢ ᱪᱟᱵᱟ ᱞᱮᱱᱠᱷᱟᱱ᱾
ᱦᱳᱭ ᱛᱟᱦᱞᱮ ᱛᱤᱱᱟᱹᱜ ᱫᱷᱟᱨᱤᱡ ᱛᱟᱦᱞᱮ ᱛᱤᱱᱟᱹᱜ ᱞᱟᱯᱷᱟᱝ ᱫᱷᱟᱵᱤᱡ ᱵᱤᱱ ᱪᱟᱞᱟᱣ ᱠᱟᱱᱟ?
ᱟᱹᱞᱤᱧ ᱦᱚᱸ ᱱᱟᱥᱮ ᱜᱮ ᱞᱤᱧ ᱚᱞᱚᱜ ᱯᱟᱲᱦᱟᱣ ᱠᱟᱜ ᱜᱮᱭᱟ᱾ ᱵᱤᱭᱮ ᱠᱚ ᱠᱚᱢᱯᱞᱤᱴ ᱠᱟᱛᱮᱜ ᱟᱹᱞᱤᱧ ᱦᱚᱸ ᱢᱮᱱᱟᱜ ᱞᱤᱧ ᱜᱮᱭᱟ ᱱᱤᱛᱚᱜ ᱫᱚ ᱚᱲᱟᱜ ᱨᱮᱜᱮ᱾
ᱚ, ᱚ, ᱚ᱾
ᱦᱩᱸ, ᱦᱩᱸ᱾ ᱡᱮ ᱚᱞᱪᱤᱠᱤ ᱠᱚ ᱛᱟᱞᱦᱮ ᱟᱯᱮ ᱚᱱᱛᱮ ᱫᱚ ᱪᱮᱫᱠᱟ?
ᱱᱤᱭᱟᱹ ᱜᱮ ᱟᱞᱮ ᱫᱚᱞᱮ ᱱᱤᱛᱚᱜ ᱫᱚᱞᱮ ᱢᱚᱬᱮ ᱵᱚᱪ ᱪᱷᱚᱨ ᱫᱚᱞᱮ ᱯᱟᱨᱚᱢ ᱟᱹᱜᱩ ᱠᱮᱫᱟ ᱟᱹᱨᱠᱤ ᱟᱹᱞᱤᱧ ᱫᱚ ᱚᱱᱟᱛᱮ ᱜᱮ ᱢᱟᱭᱱᱚᱨ ᱛᱟᱹᱟᱞᱤᱧ᱾ ᱦᱮᱸ ᱥᱮ ᱢᱟᱭᱱᱚᱨ ᱟᱹᱨᱠᱤ ᱡᱟᱦᱟᱸ ᱟᱫᱚ ᱢᱟᱭᱱᱚᱨ ᱠᱟᱛᱷᱟ ᱫᱚᱵᱤᱱ ᱵᱟᱰᱟᱭ ᱜᱮᱭᱟ ᱡᱮᱦᱮᱛᱩ ᱵᱤᱱ ᱵᱩᱡ ᱩᱱᱟᱹᱜ ᱫᱷᱟᱹᱨᱤᱡ ᱵᱤᱱ ᱪᱞᱟᱣ ᱟᱠᱟᱱᱟ᱾
ᱦᱳᱭ ᱦᱳᱭ ᱦᱳᱭ ᱵᱟᱲᱟᱭ ᱜᱮᱭᱟᱞᱤᱧ ᱦᱳᱭ᱾
ᱟᱹᱞᱤᱧ ᱫᱚ ᱢᱟᱭᱱᱚᱨ ᱯᱩᱨᱟᱹᱣ ᱠᱟᱫᱟᱞᱤᱧ ᱟᱹᱨᱠᱤ, ᱟᱫᱚ ᱱᱤᱛᱚᱜ ᱫᱚ ᱟᱹᱞᱤᱧ ᱫᱚ ᱱᱟᱜᱟᱨ ᱥᱮᱫ ᱨᱮᱜᱮ ᱢᱮᱱᱟᱜ ᱞᱤᱧᱟᱹ ᱟᱹᱣᱨᱤ ᱞᱤᱧ ᱪᱟᱞᱟᱜ-ᱟ ᱫᱤᱥᱚᱢ ᱥᱮᱫ ᱫᱚ᱾
ᱦᱳᱭ ᱦᱳᱭ,
ᱚᱱᱠᱟᱜᱮ ᱫᱤᱥᱚᱢ ᱠᱷᱚᱱᱟᱜ ᱢᱟ ᱢᱟᱱᱮ ᱫᱤᱥᱟᱹᱜ ᱠᱟᱱ ᱜᱮᱭᱟ ᱠᱚ ᱟᱵᱚ ᱟᱹᱛᱩ ᱫᱤᱥᱚᱢ ᱠᱚᱨᱮᱱ ᱫᱚ᱾ ᱠᱚᱞᱮᱡᱽ ᱠᱚᱫᱚ ᱢᱟᱱᱮ ᱢᱤᱫᱴᱮᱱ ᱵᱟᱨᱭᱟ ᱠᱚ ᱫᱤᱥᱟᱹᱜ-ᱟ ᱡᱮ᱾ ᱮ ᱵᱟᱹᱵᱩ ᱛᱟᱠᱚ ᱢᱟᱠᱚ ᱚᱞᱚᱜ ᱯᱟᱲᱦᱟᱜ ᱠᱟᱱᱟ ᱥᱮ ᱫᱟᱫᱟ ᱛᱟᱠᱚ ᱟᱨ ᱱᱚᱝ ᱢᱟᱹᱭ ᱛᱟᱠᱚ ᱵᱚᱨᱚᱱ ᱫᱤᱥᱟᱹ ᱧᱚᱜᱚᱜ ᱠᱟᱱ ᱜᱮᱭᱟ ᱟᱯᱮ ᱥᱟᱱᱟᱢ ᱠᱚᱜᱮ ᱚᱱᱠᱟ ᱮᱭᱤᱪᱮᱥ ᱯᱟᱥ ᱠᱚᱞᱮᱡᱽ ᱠᱚᱢᱯᱞᱤᱴ ᱢᱟᱱᱮ ᱠᱚ ᱛᱟᱦᱮᱸᱱ ᱠᱟᱱ ᱜᱮᱭᱟ᱾ ᱡᱟᱦᱟᱸ ᱠᱚᱨᱮ ᱜᱷᱟᱨᱚᱸᱡᱽ, ᱢᱟᱱᱮᱻ ᱢᱮᱱᱟᱜ ᱠᱚᱣᱟ ᱢᱟᱹᱭ ᱛᱟᱠᱚ ᱩᱱᱠᱩ ᱫᱚᱠᱚ ᱯᱟᱲᱦᱟᱣ ᱧᱚᱜᱚ ᱠᱟᱱ ᱜᱮᱭᱟ᱾
ᱦᱳᱭ᱾
ᱦᱳᱭ᱾ ᱪᱤᱠᱤ ᱠᱚ ᱛᱟᱦᱚᱸᱞᱮ ᱟᱯᱮ ᱚᱱᱛᱮ ᱫᱤᱥᱚᱢ ᱠᱚᱨᱮ ᱱᱚᱝᱠᱟ ᱦᱩᱰᱤᱧ ᱥᱠᱩᱞ ᱠᱚᱨᱮ ᱢᱮᱱᱟᱜ-ᱟ, ᱢᱟᱨᱟᱝ ᱥᱠᱩᱞ ᱠᱚᱨᱮ ᱥᱮ ᱥᱩᱫᱩ ᱠᱚᱞᱮᱡᱽ ᱨᱮᱜᱮ᱾
ᱵᱟ ᱟᱞᱮ ᱚᱱᱛᱮ ᱫᱚ ᱦᱩᱰᱤᱧ ᱥᱠᱩᱞ ᱠᱚᱨᱮ ᱦᱚᱸ ᱢᱮᱱᱟᱜ-ᱟ ᱥᱩᱨ ᱥᱳᱯᱳᱨ ᱠᱚᱨᱮᱫ ᱫᱚ᱾
ᱦᱳᱭ ᱦᱳᱭ᱾
ᱟᱨ ᱠᱚᱞᱮᱡᱽ ᱨᱮᱦᱚᱸ ᱢᱟ ᱢᱮᱱᱟᱜ ᱜᱮᱭᱟ ᱟᱨᱠᱤ᱾
ᱦᱳᱭ,
ᱵᱤᱫᱽᱫᱟᱹᱜᱟᱲ ᱠᱚᱨᱮ ᱦᱚᱸ ᱢᱮᱱᱟᱜ-ᱟ ᱟᱹᱨᱠᱤ ᱦᱩᱰᱤᱧ ᱢᱟᱪᱷᱟ ᱠᱚ ᱫᱚ, ᱟᱯᱮ ᱚᱱᱛᱮ ᱫᱚ ᱵᱟᱹᱱᱩᱜ ᱛᱮ,
ᱵᱟᱝ ᱵᱟᱝ ᱟᱞᱮ ᱱᱚᱛᱮ ᱫᱚ ᱢᱟᱱᱮ ᱪᱤᱠᱤ ᱫᱚ ᱢᱟ ᱚᱱᱠᱟ ᱞᱮᱠᱟ ᱵᱟᱝ ᱯᱟᱥᱱᱟᱜ ᱟᱠᱟᱱ ᱢᱟᱱᱮ ᱦᱩᱰᱤᱧ ᱥᱠᱩᱞ ᱠᱚᱨᱮ ᱦᱚᱸ ᱵᱟᱹᱱᱩᱜ ᱜᱮ᱾ ᱥᱠᱩᱞ ᱠᱚᱨᱮ ᱦᱚᱸ ᱵᱟᱝ, ᱟᱞᱮ ᱫᱚ ᱠᱚᱞᱮᱡᱽ ᱨᱮᱜᱮᱞᱮ ᱧᱟᱢ ᱟᱠᱟᱫᱟ᱾
ᱚ᱾
ᱚᱱᱟ ᱦᱚᱸ ᱥᱟᱱᱟᱢ ᱠᱚᱞᱮᱡᱽ ᱫᱚ ᱵᱟᱝ ᱟᱨ ᱟᱹᱞᱤᱧ ᱦᱚᱸ ᱢᱟᱱᱮ ᱚᱱᱠᱟ ᱚᱲᱟᱜ ᱠᱚᱨᱮᱜ ᱱᱟᱥᱮ ᱞᱟᱹᱴᱩ ᱦᱚᱲ ᱵᱟᱠᱚ ᱛᱟᱦᱮᱸᱱ ᱛᱟᱵᱚᱱ ᱠᱷᱟᱱ, ᱚᱠᱚᱭ ᱪᱮᱫ ᱟᱵᱚᱱᱟ, ᱵᱟᱝ ᱟᱹᱞᱤᱧ ᱦᱚᱸ ᱮᱢᱚᱱ ᱠᱚᱞᱮᱡᱽ ᱨᱮᱜᱮᱞᱤᱧ ᱢᱟᱱᱮ ᱡᱟᱦᱟᱸ ᱨᱮ ᱢᱟᱱᱮ ᱪᱤᱠᱤ ᱫᱚ ᱵᱟᱹᱱᱩᱜ-ᱟ ᱜᱮ ᱚᱱᱟ ᱠᱚᱞᱮᱡᱽ ᱨᱮ ᱥᱟᱱᱛᱟᱞᱤ ᱜᱮ ᱵᱟᱹᱱᱩᱜ-ᱟ᱾
ᱚ ᱚ ᱚᱠᱟ ᱚᱠᱟ ᱠᱚᱞᱮᱡᱽ ᱟᱹᱵᱤᱱ ᱫᱚ ᱛᱟᱦᱚᱸᱞᱮ ᱟᱵᱤᱱᱟᱜ ᱫᱚ᱾
ᱟᱹᱞᱤᱧ ᱦᱚᱸ ᱵᱟᱹᱦᱮᱨ ᱥᱮᱫ ᱨᱮᱜᱮᱞᱤᱧ ᱯᱟᱲᱦᱟᱣ ᱟᱠᱟᱱᱟ, ᱫᱤᱥᱚᱢ ᱠᱷᱚᱱᱟᱜ ᱫᱚ ᱵᱟᱹᱞᱤᱧ ᱯᱟᱲᱦᱟᱣ ᱟᱠᱟᱱᱟ, ᱟᱫᱚ ᱵᱤᱭᱮ ᱠᱚᱢᱯᱞᱤᱴ ᱠᱟᱛᱮᱫ ᱱᱟᱦᱟᱸᱜ ᱫᱤᱥᱚᱢ ᱞᱤᱧ ᱦᱮᱡ ᱮᱱᱟ,
ᱚ ᱟᱨ ᱠᱚᱞᱮᱡᱽ ᱫᱚ ᱚᱠᱟᱨᱮ ᱛᱟᱵᱤᱱ ᱛᱟᱦᱚᱸᱞᱮ ᱟᱵᱤᱱᱟᱜ ᱫᱚ᱾
ᱟᱹᱞᱤᱧ ᱦᱚᱸ ᱛᱟᱦᱮᱸ ᱠᱟᱱ ᱛᱟᱹᱞᱤᱧᱟ ᱦᱟᱱᱮ ᱤᱭᱟᱹ ᱚᱱᱟ ᱚᱱᱛᱮ᱾
ᱚᱠᱟ ᱵᱤᱱ ᱞᱟᱹᱭ ᱠᱮᱫᱟ ᱟᱫᱷᱟ ᱞᱟᱹᱭ ᱵᱤᱱ? ᱚ ᱚ ᱟᱪᱪᱷᱟ ᱟᱪᱪᱷᱟ᱾
ᱩᱱᱟᱹᱜ ᱵᱟᱲᱟᱭ ᱢᱟ ᱟᱹᱞᱤᱧᱟᱜ ᱦᱚᱸ ᱵᱟᱝ ᱛᱟᱦᱮᱸᱜ ᱠᱟᱱᱟ ᱟᱫᱚᱞᱤᱧ ᱢᱮᱱᱫᱟ ᱱᱚᱝᱠᱟ ᱤᱭᱟᱹ ᱪᱮᱫ ᱠᱚ ᱠᱟᱹᱣᱰᱤ ᱠᱚ ᱮᱢ ᱠᱟᱛᱮᱫ ᱞᱤᱧ ᱮᱰᱢᱤᱥᱮᱱ ᱠᱟᱱᱟ ᱟᱨᱦᱚᱸ ᱮᱴᱟᱜ ᱠᱚ ᱚᱲᱟᱜ ᱨᱮᱜᱮ ᱢᱟ ᱪᱤ ᱪᱤᱠᱟᱹᱞᱤᱧ ᱢᱮᱱᱟ ᱮᱢᱱᱤ ᱛᱮᱜᱮ ᱜᱷᱟᱨᱚᱸᱡᱽ ᱠᱚ ᱱᱟᱥᱮᱱᱟᱜ᱾ ᱮᱴᱠᱮᱴᱚᱬᱮ ᱢᱟ ᱢᱮᱱᱟᱜ ᱛᱟᱵᱚᱱ ᱜᱮ ᱠᱟᱣᱹᱰᱤ ᱠᱚᱨᱮᱱᱟᱜ ᱟᱨ ᱵᱟᱨ ᱵᱟᱨ ᱮᱰᱢᱤᱥᱚᱱ ᱦᱚᱸ ᱢᱩᱥᱠᱤᱞ ᱜᱮᱭᱟ ᱥᱮ᱾
ᱚ,
ᱦᱳᱭ ᱟᱨ ᱥᱩᱨ ᱥᱩᱯᱩᱨ ᱠᱚᱨᱮ ᱢᱤᱫᱴᱮᱱ ᱵᱟᱨᱭᱟ ᱢᱮᱱᱟᱜ ᱫᱚ ᱢᱮᱱᱟᱜ-ᱟ ᱟᱫᱚ᱾ ᱚᱱᱠᱟ ᱞᱮᱠᱟ ᱱᱤᱡᱮᱨᱟᱜ ᱢᱟ ᱵᱟᱲᱟᱭ ᱡᱮ ᱱᱚᱰᱮ ᱯᱨᱚᱛᱷᱚᱢ ᱧᱩᱛᱩᱢ ᱦᱮᱡ ᱠᱟᱱ ᱛᱤᱧᱟ ᱞᱤᱥᱴ ᱛᱮ ᱛᱟᱦᱚᱸᱞᱮ ᱮᱰᱢᱤᱥᱚᱱ ᱞᱮᱱᱜᱮ ᱚᱱᱠᱟ ᱠᱟᱛᱮᱜ ᱱᱤᱡᱮ ᱦᱩᱭ ᱠᱟᱱᱟ
ᱚ ᱟᱫᱚ ᱵᱟᱰᱟᱭ ᱵᱟᱝ ᱛᱟᱦᱮᱱ ᱠᱷᱟᱱ ᱫᱚ ᱡᱟ ᱦᱳᱭᱳᱜᱼᱟ ᱥᱮ᱾
ᱦᱳᱭ ᱦᱳᱭ ᱟᱨ ᱱᱚᱝᱠᱟ ᱠᱟᱹᱴᱤᱡ ᱪᱮᱫ ᱦᱚᱲ ᱠᱚ ᱵᱟᱝᱠᱚ ᱚᱠᱚᱭ ᱞᱮ ᱪᱮᱫ ᱟᱵᱚᱱᱟᱭ ᱥᱮ ᱱᱚᱝᱠᱟ ᱦᱚᱸ ᱱᱚᱝᱠᱟ ᱞᱤᱥᱴ ᱩᱰᱩᱠᱚᱜᱼᱟ ᱥᱮ ᱱᱚᱝᱠᱟ ᱧᱩᱛᱩᱢ ᱠᱚ ᱧᱮᱞ ᱦᱩᱭᱩᱜᱼᱟ᱾
ᱦᱳᱭ
ᱦᱳᱭ ᱦᱳᱭ ᱚᱱᱟ ᱠᱷᱟᱹᱛᱤᱨ ᱛᱮ ᱟᱞᱮ ᱱᱚᱛᱮ ᱢᱟᱱᱮ ᱪᱤᱠᱤ ᱚᱱᱠᱟ ᱵᱟᱹᱱᱩᱜ ᱜᱮ ᱢᱟᱱᱮ ᱚᱱᱠᱟ ᱩᱯᱨᱩᱢ ᱚᱠᱚᱭᱟᱜ ᱜᱮ ᱵᱟᱹᱱᱩᱜᱼᱟ᱾
ᱚ ᱚ
ᱞᱟᱹᱭ ᱜᱟᱱᱚᱜ ᱟᱞᱤᱧ ᱦᱚᱸ ᱵᱤᱭᱮ ᱠᱚ ᱠᱚᱢᱯᱞᱤᱴ ᱠᱟᱛᱮᱫ ᱞᱤᱧ ᱪᱮᱫ ᱠᱟᱫᱟ ᱟᱹᱞᱤᱧ ᱦᱚᱸ ᱵᱟᱝᱞᱤᱧ ᱵᱟᱲᱟᱭᱮᱫ ᱛᱟᱦᱮᱱᱟ ᱾ ᱪᱤᱠᱤᱛᱮ ᱢᱟᱱᱮ ᱚᱞ ᱡᱩᱫᱤ ᱪᱤᱠᱤ ᱚᱞ ᱠᱚ ᱩᱫᱩᱜ ᱟᱹᱞᱤᱧᱟ ᱟᱫᱚ ᱵᱟᱹᱞᱤᱧ ᱯᱟᱲᱦᱟᱣ ᱫᱟᱲᱮᱭᱟᱜᱼᱟ
ᱚ ᱛᱟᱦᱚᱞᱮ ᱟᱹᱵᱤᱱ ᱦᱚᱸ ᱚᱱᱟ ᱤᱭᱟᱹ ᱥᱮᱫ ᱨᱮᱱ ᱠᱟᱱ ᱜᱮᱭᱟᱵᱤᱱ ᱡᱟᱦᱟᱸ ᱫᱚ ᱛᱚ ᱢᱟᱱᱮ ᱵᱟᱹᱭᱦᱟᱹᱲ ᱫᱤᱥᱚᱢ ᱥᱮᱫ ᱨᱮᱱ ᱠᱟᱱ ᱜᱮᱭᱟᱵᱤᱱ ᱦᱮᱸ ᱥᱮ ᱵᱟᱝ᱾
ᱦᱳᱭ ᱦᱳᱭ ᱦᱳᱭ ᱢᱟᱱᱮ ᱚᱱᱠᱟ ᱵᱟᱹᱱᱩᱜ-ᱟ ᱟᱞᱮ ᱱᱚᱛᱮ ᱫᱚ ᱢᱟᱱᱮ ᱱᱟᱥᱮ ᱫᱷᱟᱨᱟ ᱦᱚᱸ ᱵᱟᱹᱱᱩᱜ-ᱟ ᱥᱩᱨ ᱥᱩᱯᱩᱨ ᱯᱩᱨ ᱠᱚᱨᱮ ᱱᱟᱥᱮ ᱥᱟᱺᱜᱤᱧ ᱠᱚᱨᱮ ᱦᱚᱸ ᱵᱟᱹᱱᱩᱜ ᱚᱱᱟ ᱡᱟᱹᱥᱛᱤ ᱥᱟᱺᱜᱤᱧ ᱧᱚᱜ ᱥᱮ ᱢᱮᱱᱟ ᱠᱚ ᱱᱚᱝᱠᱟ ᱟᱵᱟᱥᱤᱠ ᱦᱳᱥᱴᱮᱞ ᱠᱚ ᱢᱮᱱᱟᱜ-ᱟ᱾
ᱚ ᱦᱮᱸ ᱦᱮᱸ
ᱟᱫᱚ ᱟᱞᱮ ᱱᱚᱛᱮᱱ ᱠᱚᱫᱚ ᱠᱚ ᱢᱮᱱᱟ ᱡᱮ ᱦᱩᱰᱤᱧ ᱜᱤᱫᱽᱨᱟᱹ ᱩᱱᱟᱹᱜ ᱥᱟᱺᱜᱤᱧ ᱨᱤᱧ ᱫᱚᱦᱚ ᱦᱚᱴᱚ ᱠᱟᱭᱟ ᱩᱭᱦᱟᱹᱨᱚᱜ-ᱟ ᱩᱭᱦᱟᱹᱨᱮᱭᱟᱹᱧ ᱟᱫᱚ ᱚᱱᱟ ᱠᱷᱟᱹᱛᱤᱨᱟᱜ ᱛᱮ ᱵᱟᱝ ᱠᱚ ᱫᱚᱦᱚ
ᱚᱻ
ᱦᱳᱭ ᱦᱳᱭ ᱟᱫᱚ
ᱟᱹᱞᱤᱧᱟᱜ ᱫᱚ ᱦᱟᱱᱮ ᱤᱭᱟᱹ ᱠᱚᱞᱮᱡᱽ ᱛᱟᱞᱤᱧ ᱟᱸᱡᱚᱢ ᱟᱠᱟᱜ ᱜᱮᱭᱟ ᱥᱮ᱾ ᱯᱚᱱ ᱦᱮᱸ ᱯᱚᱱᱰᱤᱛ ᱨᱚᱜᱷᱩᱱᱟᱛᱷ ᱢᱩᱨᱢᱩ ᱡᱮᱜᱮᱛ ᱵᱤᱫᱽᱫᱟᱹᱜᱟᱲ ᱡᱟᱦᱟᱸ ᱯᱚᱱᱰᱤᱛ ᱨᱚᱜᱷᱩᱱᱟᱛᱷ ᱢᱩᱨᱢᱩ ᱡᱟᱦᱟᱸ ᱢᱟᱱᱮ ᱯᱤᱭᱟᱹ ᱵᱤᱱ ᱟᱸᱡᱚᱢ ᱠᱟᱜ ᱜᱮᱭᱟ ᱥᱮ ᱯᱤᱢᱳᱲ ᱵᱤᱱ ᱟᱸᱡᱚᱢ ᱠᱟᱜ ᱜᱮᱭᱟ ᱥᱮ,
ᱦᱳᱭ ᱦᱳᱭ ᱟᱸᱡᱚᱢ ᱠᱟᱜ ᱜᱮᱭᱟᱞᱤᱧ᱾
ᱟᱹᱞᱤᱧ ᱫᱚ ᱚᱱᱟᱴᱟᱜ ᱠᱚᱞᱮᱡᱽ ᱠᱟᱱ ᱛᱟᱹᱞᱤᱧᱟ ᱟᱨᱠᱤ ᱯᱚᱱᱰᱤᱛ ᱨᱩᱜᱷᱩᱱᱟᱛᱷ ᱢᱩᱨᱢᱩ ᱡᱟᱦᱟᱸ᱾
ᱦᱳᱭ ᱦᱳᱭ ᱦᱳᱭ ᱟᱸᱡᱚᱢ ᱠᱟᱜ ᱜᱮᱭᱟᱞᱤᱧ ᱚᱱᱟ ᱠᱚ ᱠᱚᱞᱮᱡᱽ ᱠᱚᱨᱮ ᱫᱚᱞᱤᱧ ᱟᱸᱡᱚᱢ ᱟᱠᱟᱫᱟ ᱥᱟᱱᱛᱟᱞᱤ ᱫᱚ ᱢᱮᱱᱟᱜ-ᱟ᱾ ᱟᱞᱤᱧ ᱦᱚᱸ ᱯᱚᱨᱮ ᱢᱟᱱᱮ ᱯᱟᱲᱦᱟᱣ ᱠᱟᱛᱮ ᱠᱷᱳᱪ ᱠᱚᱞᱤᱧ ᱦᱟᱛ ᱛᱟ ᱢᱟᱱᱮ ᱯᱚᱨᱮ ᱞᱤᱧ ᱟᱸᱡᱚᱢ ᱮᱫᱟ ᱱᱚᱣᱟ ᱠᱚᱨᱮ ᱛᱟᱦᱮᱸ ᱠᱟᱱ ᱜᱮᱭᱟ, ᱛᱟᱯᱚᱨᱮ ᱚᱱᱮ ᱯᱚᱨᱮ ᱵᱟᱲᱟᱭ ᱠᱟᱛᱮᱫ ᱫᱚ ᱪᱤᱠᱟᱹᱭ ᱦᱩᱭᱩᱜ ᱞᱟᱦᱟ ᱨᱮᱢᱟ ᱮᱰᱢᱤᱥᱮᱱ ᱦᱩᱭ ᱟᱠᱟᱱ ᱜᱮ᱾ ᱠᱟᱹᱣᱰᱤ ᱠᱚᱦᱚᱸ ᱱᱟᱥᱮ ᱡᱟᱹᱥᱛᱤ ᱛᱮ ᱦᱳᱭ ᱱᱟᱥᱮ ᱛᱮᱢᱟ ᱛᱤᱱᱟᱹᱜ ᱞᱟᱯᱷᱟᱝ ᱥᱮᱜ ᱵᱚᱱ ᱞᱟᱦᱟᱜ-ᱟ ᱩᱱᱟᱹᱜ ᱡᱟᱹᱥ -ᱛᱤ ᱠᱟᱹᱣᱰᱤ ᱞᱮᱠᱷᱟ ᱞᱟᱜᱟᱣ ᱟᱵᱚᱱ ᱠᱟᱱᱟ᱾ ᱦᱳᱭ,
ᱦᱩᱸ
ᱟᱨ ᱛᱟᱦᱞᱮ ᱤᱭᱟᱹ ᱦᱩᱞ ᱢᱟᱦᱟ ᱫᱚ ᱯᱮ ᱢᱟᱱᱟᱣ ᱠᱮᱫᱟ᱾ ᱢᱚᱸᱡᱽ ᱜᱮ ᱠᱚᱞᱮᱡᱽ ᱠᱚᱨᱮ ᱦᱩᱭᱩᱜ-ᱟ᱾
ᱢᱟᱱᱟᱣ ᱵᱟᱲᱟ ᱫᱚ ᱱᱤᱡᱮ ᱫᱚ ᱟᱛᱳ ᱠᱚᱨᱮ ᱜᱮ ᱛᱟᱦᱮᱸ ᱦᱩᱭ ᱞᱮᱱᱟ ᱛᱚᱠᱷᱚᱱ ᱚᱠᱛᱚ ᱨᱮ ᱫᱤᱥᱚᱢ ᱠᱚᱨᱮ ᱜᱮ ᱟᱹᱨᱠᱤ ᱾ ᱟᱫᱚ ᱱᱤᱡᱮᱨᱟᱜ ᱟᱛᱳ ᱫᱚ ᱤᱭᱟᱹ ᱠᱚᱫᱚ ᱢᱩᱪᱟᱹᱫ ᱟᱠᱟᱱᱟ ᱛᱚ ᱟᱫᱚ ᱚᱱᱟ ᱠᱚ ᱡᱟᱭᱜᱟ ᱨᱮᱫᱚ ᱮᱠᱷᱚᱱ ᱫᱚ ᱵᱟᱝ ᱪᱟᱞᱟᱣ ᱵᱟᱲᱟ ᱦᱩᱭ ᱟᱠᱟᱱᱟ᱾ ᱦᱮᱸ ᱥᱮ ᱟᱫᱚ ᱢᱤᱫᱴᱟᱝ ᱡᱚᱛᱚ ᱠᱷᱚᱱ ᱱᱚᱣᱟ ᱢᱤᱫᱴᱟᱝ ᱤᱭᱟᱹ ᱟᱨᱠᱤ ᱩᱢᱩᱞ ᱪᱷᱟᱛᱟ ᱵᱟᱝ ᱧᱟᱢᱮᱫ ᱠᱟᱱ ᱪᱤᱠᱟᱹᱛᱮᱢ ᱪᱟᱞᱟᱜ-ᱟ ᱡᱟᱦᱟᱸ ᱥᱮᱫ ᱦᱚᱸ᱾ ᱦᱚᱲ ᱜᱮ ᱢᱮᱛᱟᱢᱟᱭ ᱵᱟᱹᱵᱩ ᱩᱠᱩᱨ ᱛᱤᱱᱟᱹᱜ ᱥᱟᱺᱜᱤᱧ ᱨᱮ᱾ ᱪᱮᱫ ᱮᱢ ᱪᱤᱠᱟᱹ ᱠᱮᱫᱟ ᱦᱮᱸ ᱥᱮ ᱟᱫᱚ ᱤᱱᱟᱹ ᱛᱮ ᱵᱟᱝ ᱪᱟᱞᱟᱣ ᱵᱟᱲᱟ ᱦᱩᱭ ᱠᱟᱱᱟ ᱟᱹᱨᱠᱤ ᱦᱮᱸ᱾ ᱦᱚᱸ ᱛᱟᱦᱞᱮ ᱮᱠᱷᱚᱱ ᱫᱚ ᱚᱲᱟᱜ ᱠᱚᱨᱮ ᱜᱮ ᱛᱟᱦᱮᱱ ᱠᱟᱱᱟᱢ ᱥᱮ,
ᱦᱳᱭ ᱮᱠᱷᱚᱱ ᱫᱚ ᱦᱚᱸᱜ-ᱚᱭ ᱮᱴᱟᱜ ᱞᱟᱭᱤᱱ ᱛᱮ ᱟᱨᱦᱚᱸ ᱪᱮᱥᱴᱟ ᱵᱟᱲᱟᱭ ᱦᱩᱭᱩᱜ ᱠᱟᱱᱟ ᱥᱩᱫᱷᱩ ᱯᱟᱲᱦᱟᱣ ᱠᱟᱛᱮᱜ ᱢᱟ ᱵᱟᱵᱚᱱ ᱵᱟᱵᱚᱱ ᱪᱮᱥᱴᱟ ᱞᱮᱠᱷᱟᱱ ᱢᱟ ᱵᱟᱵᱚᱱ ᱫᱟᱲᱮᱭᱟᱜ ᱜᱮᱭᱟ ᱥᱮ ᱾
ᱵᱟᱝ ᱵᱟᱝ,
ᱦᱳᱭ ᱢᱟᱱᱮ ᱯᱷᱟᱥᱴ ᱰᱤᱵᱷᱤᱪᱮᱱ ᱡᱩᱫᱤ ᱚᱲᱟᱜ ᱨᱮᱵᱚᱱ ᱫᱩᱲᱩᱵ ᱠᱚᱜ-ᱟ ᱢᱟᱱᱮ ᱚᱲᱟᱜ ᱨᱮ ᱦᱮᱡ ᱠᱟᱛᱮ ᱢᱟ ᱠᱚᱞ ᱞᱮᱴᱟᱨ ᱢᱟ ᱵᱟᱠᱚ ᱥᱟᱵ ᱵᱚᱱᱟ ᱥᱮ ᱚᱱᱟ ᱰᱟᱦᱟᱨ ᱛᱮ ᱟᱵᱚ ᱛᱟᱲᱟᱢ ᱞᱟᱜᱟᱣ ᱵᱚᱱᱟ ᱠᱚ ᱾ ᱛᱚ ᱚᱱᱟ ᱠᱚᱜᱮ ᱱᱟᱥᱮ ᱦᱩᱭᱩᱜ ᱠᱟᱱᱟ ᱾
ᱦᱩᱸ
ᱟᱫᱚ ᱥᱟᱱᱟᱢ ᱦᱚᱲ ᱟᱥᱟ ᱠᱚ ᱮᱢᱚᱜ ᱠᱟᱱᱟ ᱯᱟᱞᱮᱫ ᱱᱤᱭᱟᱹ ᱵᱟᱨ ᱫᱚ ᱵᱮᱥᱤ ᱯᱮ ᱡᱟᱹᱥᱛᱤ ᱫᱷᱟᱨᱟ ᱱᱤᱭᱟᱹ ᱾ ᱦᱩᱭᱩᱜ-ᱟ ᱯᱷᱨᱚᱢ ᱠᱚ ᱩᱰᱩᱠᱚᱜ ᱜᱮᱭᱟ ᱛᱚ ᱚᱱᱟ ᱠᱚ ᱟᱥᱟ ᱢᱮᱱᱟᱜ-ᱟ ᱾ ᱦᱳᱭ ᱦᱳᱭ ᱦᱳᱭ ᱾
ᱚ ᱚ ᱟᱪᱪᱷᱟ ᱟᱪᱪᱷᱟ ᱾
ᱦᱳᱭ ᱫᱤᱭᱮ ᱟᱵᱮᱱ ᱫᱚ ᱛᱷᱟᱞᱮ ᱵᱟᱨᱭᱟ ᱦᱚᱸ ᱪᱮᱜ ᱠᱚᱵᱮᱱ ᱪᱤᱠᱟᱹ ᱵᱟᱲᱟᱭᱫᱟ ᱚᱲᱟᱜ ᱨᱮ?
ᱟᱨ ᱠᱷᱟᱱ ᱫᱚ ᱚᱲᱟᱜ ᱨᱮᱜᱮ ᱢᱮᱱᱟᱜ ᱞᱤᱧᱟᱹ ᱮᱱᱠᱷᱟᱱ ᱟᱞᱟᱝ-ᱟᱜ ᱚᱠᱛᱚ ᱦᱚᱸ ᱤᱭᱟᱹ ᱦᱤᱡᱩᱜ ᱠᱟᱱ ᱛᱟᱞᱟᱝ-ᱟ ᱾ ᱱᱮᱠᱥᱴ ᱴᱟᱭᱤᱢ ᱟᱨ ᱢᱤᱫ ᱫᱷᱟᱣ ᱛᱟᱦᱚᱞᱮ ᱱᱚᱣᱟ ᱥᱟᱶ ᱛᱮᱜᱮ ᱨᱚᱯᱚᱲ ᱦᱩᱭᱩᱜ-ᱟ ᱦᱮᱸᱥᱮ ᱾
ᱦᱳᱭ ᱦᱳᱭ ᱯᱚᱨᱮ ᱟᱨᱦᱚᱸ ᱜᱟᱞᱢᱟᱨᱟᱣ ᱦᱩᱭᱩᱜ ᱚᱠᱛᱚ ᱠᱚ ᱧᱟᱢ ᱞᱮᱱᱠᱷᱟᱱ ᱾ ᱦᱳᱭ ᱦᱳᱭ ᱢᱟᱱᱮ ᱚᱠᱛᱚ ᱫᱚ ᱱᱤᱡᱮ ᱛᱮᱜᱮ ᱩᱰᱩᱠ ᱦᱩᱭᱟ ᱵᱟᱝᱠᱷᱟᱱ ᱢᱟ ᱱᱤᱡᱮᱛ